ᱡᱦᱟᱭ
ᱡᱚᱦᱟᱨ ᱜᱚᱝᱠᱮ ᱦᱮᱸ ᱟᱸᱡᱚᱢᱚᱜ ᱠᱟᱱᱟ ᱤᱧᱟᱹᱜ ᱨᱚᱲ ᱦᱩᱸ ᱥᱟᱯᱷᱟ ᱥᱟᱹᱯᱷᱤ ᱢᱟ ᱴᱷᱤᱠ ᱜᱮᱭᱟ ᱦᱮᱸ
ᱛᱚ ᱟᱪᱪᱷᱟ ᱜᱚᱝᱠᱮ ᱱᱟᱦᱟᱜ ᱫᱩᱞᱟᱹᱲ ᱨᱮᱱᱟᱜ ᱛᱷᱚᱲᱟ ᱠᱟᱛᱷᱟ ᱞᱟᱹᱭ ᱟᱹᱞᱤᱧ ᱵᱮᱱ ᱥᱮ ᱡᱮᱛᱮ ᱵᱮᱱ ᱵᱟᱲᱟᱭᱟ ᱚᱛᱮ ᱠᱷᱟᱴᱚ ᱢᱟᱪᱷᱟᱛᱮ
ᱢᱟᱱᱮ ᱪᱮᱫ ᱞᱮᱠᱟ ᱟᱵᱤᱱ ᱵᱟᱰᱟᱭ ᱥᱟᱱᱟᱭᱮᱫ ᱵᱤᱱᱟ
ᱱᱟᱦᱟᱸᱜ ᱞᱤᱧ ᱧᱮᱞᱮᱜ ᱠᱚᱣᱟ ᱢᱟᱹᱭ ᱵᱤᱴᱤ ᱛᱟᱠᱚ ᱟᱭᱢᱟ ᱠᱚ ᱫᱩᱞᱟᱹᱲ ᱮᱫᱟ ᱛᱚ ᱱᱚᱶᱟ ᱫᱚ ᱵᱮᱱ ᱟᱵᱮᱱᱟᱜ ᱢᱚᱱᱮ ᱨᱮ ᱢᱮᱱᱫᱟᱞᱤᱧ ᱠᱤ ᱵᱮᱥ ᱜᱮ ᱵᱩᱡᱷᱟᱹᱜ ᱠᱟᱱᱟ ᱥᱮ ᱵᱟᱹᱲᱤᱡᱽ ᱜᱮ
ᱮ ᱡᱟᱦᱟᱸᱟᱢ ᱞᱟᱹᱭ ᱦᱚᱪᱚᱭᱮᱫᱟ ᱡᱮ ᱱᱮᱛᱟᱨ ᱠᱚᱨᱮᱱ ᱢᱟᱱᱮ ᱠᱩ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱟᱱᱮ ᱥᱟ ᱥᱟᱵᱽ ᱠᱟᱜ ᱢᱮ ᱟᱦ ᱜᱮᱞ ᱮᱸ ᱜᱮᱞ ᱛᱩᱨᱩᱭ ᱦᱚᱸ ᱵᱟᱝ ᱦᱩᱭ ᱠᱟᱱ ᱛᱟᱠᱚᱣ ᱩᱢᱮᱨ ᱢᱟᱱᱮ ᱥᱟᱵ ᱠᱚᱢᱮ ᱟᱹ ᱦᱩᱸ ᱜᱮᱞ ᱜᱮᱞ ᱩᱢᱮᱨ ᱠᱷᱚᱱ ᱜᱮᱠᱚ ᱢᱟᱱᱮ ᱫᱩᱞᱟᱹᱲ ᱡᱚᱝ ᱠᱟᱱᱟ ᱠᱚ ᱟᱨᱠᱤ
ᱦᱳᱭ
ᱛᱚ ᱱᱚᱣᱟ ᱫᱚ ᱵᱟᱝ ᱴᱷᱤᱠᱟ ᱢᱟᱱᱮ ᱢᱤᱫᱴᱟᱝ ᱩᱢᱮᱨ ᱦᱩᱭ ᱯᱚᱲ ᱫᱩᱞᱟᱹᱲ ᱞᱮᱠᱷᱟᱱ ᱢᱟᱱᱮ ᱚᱱᱟ ᱫᱚ ᱟᱹᱰᱤ ᱡᱟᱹᱥᱛᱤ ᱢᱟᱱᱮ ᱟᱹᱰᱤ ᱢᱟᱱᱮ ᱮᱭᱟᱭ ᱡᱚᱱᱚᱢ ᱫᱷᱟᱹᱨᱤᱡ ᱛᱟᱦᱮᱱ ᱜᱮᱭᱟ ᱟᱨᱠᱤ ᱢᱟᱱᱮ ᱩᱢᱮᱨ ᱦᱚᱭ ᱞᱮᱠᱷᱟᱱ ᱠᱤᱱᱛᱩ ᱩᱢᱮᱨ ᱦᱩᱭ ᱞᱟᱦᱟᱨᱮ ᱡᱩᱫᱤ ᱫᱩᱞᱟᱹᱲ ᱠᱷᱟᱱᱮ ᱚᱱᱟ ᱫᱚ ᱵᱟᱝ ᱴᱤᱠᱟᱹᱜᱼᱟ
ᱮ ᱚᱱᱟ ᱫᱚ ᱴᱷᱤᱠ ᱜᱮᱵᱮᱱ ᱢᱮᱱ ᱠᱮᱜᱼᱟ ᱛᱯᱟᱨ ᱡᱟᱫᱟ ᱱᱮᱛᱟᱨ ᱢᱟᱹᱭ ᱵᱤᱴᱤ ᱛᱟᱠᱚ ᱞᱤᱧ ᱧᱮᱞᱮᱫ ᱠᱚᱣᱟ ᱠᱤ ᱱᱟᱦᱟᱸᱜ ᱠᱟᱪᱟ ᱩᱢᱮᱨ ᱨᱮᱜᱮ ᱠᱚ ᱟᱭᱢᱟ ᱠᱚ ᱫᱩᱞᱟᱹᱲ ᱡᱚᱝ ᱠᱟᱱᱟ ᱛᱚ ᱟᱹᱞᱤᱧ ᱢᱚᱱᱮ ᱛᱮᱞᱤᱧ ᱵᱷᱟᱹᱵᱤ ᱱᱚᱣᱟ ᱫᱚ ᱵᱟᱝ ᱴᱷᱤᱠᱟ ᱡᱮᱭᱥᱮ ᱠᱤ ᱟᱵᱮᱱ ᱯᱟᱲᱦᱟ ᱞᱤᱠᱷᱟ ᱵᱮᱱ ᱟᱭᱢᱟ ᱯᱩᱡ ᱵᱮᱥ ᱯᱩᱡ ᱵᱮᱥ ᱰᱟᱦᱟᱨ ᱨᱮ ᱥᱮᱱ ᱠᱟᱛᱮ ᱵᱮᱥ ᱨᱚᱠᱚᱢ ᱠᱟᱹᱢᱤ ᱵᱟᱲ ᱠᱟᱛᱮ ᱟᱵᱮᱱ ᱫᱩᱞᱟᱹᱲ ᱵᱮᱱ ᱚᱱᱟ ᱫᱚ ᱚᱠᱚᱭ ᱦᱚᱸ ᱚᱲᱟᱜ ᱚᱲᱟᱜ ᱨᱮᱦᱚᱸ ᱵᱟᱝᱠᱚ ᱢᱮᱱ ᱫᱟᱲᱮ ᱭᱟᱵᱮᱱᱟ ᱠᱤ ᱪᱮᱫᱟᱜ ᱮᱢ ᱱᱤᱝᱠᱟᱹ ᱠᱮᱭᱫᱟ ᱪᱮᱫᱟᱜ ᱵᱟᱝ
ᱟᱨ ᱢᱟᱱᱮ ᱢᱮᱫᱴᱟᱝ ᱩᱢ ᱢᱟᱱᱮ ᱩᱢᱮᱨ ᱦᱩᱭ ᱠᱟᱛᱮ ᱟᱨ ᱟᱨᱠᱤ ᱫᱩᱞᱟᱹᱲ ᱨᱮᱱᱟᱜ ᱫᱩᱞᱟᱹᱲ ᱞᱮᱠᱷᱟᱱ ᱟᱨᱠᱤ ᱵᱷᱟᱜᱤ ᱦᱩᱭᱩᱜᱼᱟ ᱡᱮᱢᱚᱱ
ᱡᱟᱦᱟᱸᱶ ᱱᱮᱛᱟᱨ ᱟᱴᱷᱟᱨᱚ ᱵᱚᱪᱷᱚᱨ
ᱦᱮᱸ ᱵᱟᱜᱮ ᱢᱚᱬᱮ ᱢᱟᱱᱮ ᱯᱚᱸᱪᱤᱥ ᱵᱚᱪᱷᱚᱨ
ᱦᱮᱣᱭ
ᱢᱟᱱᱮ ᱩᱢᱮᱨ ᱨᱮ ᱫᱩᱲᱟᱹᱲ ᱞᱮᱠᱷᱟᱱ ᱚᱱᱟ ᱫᱚ ᱵᱷᱟᱜᱮ ᱢᱟᱱᱮ ᱤᱧ ᱤᱜ ᱤ ᱤ ᱢᱟᱱᱮ ᱤᱜᱤᱧ ᱢᱚᱱᱮ ᱜᱮᱭᱟ ᱟᱨᱠᱤ
ᱦᱮᱸ ᱱᱚᱣᱟ ᱫᱚ ᱴᱷᱤᱠ ᱜᱮᱵᱮᱱ ᱢᱮᱱᱠᱮᱜᱼᱟ ᱜᱚᱝᱠᱮ ᱱᱚᱣᱟ ᱫᱚ ᱟᱹᱞᱤᱧ ᱦᱚᱸ ᱢᱚᱱᱮᱨ ᱫᱚ ᱢᱮᱱᱮᱜ ᱜᱮᱭᱟᱞᱤᱧ ᱠᱤ ᱦᱮᱸ ᱵᱟᱜᱮ ᱢᱚᱬᱮ ᱠᱷᱚᱱᱟᱜ ᱜᱮ ᱥᱮ ᱫᱩᱞᱟᱹᱲ ᱞᱮᱠᱷᱟᱡ ᱫᱚ ᱱᱟᱯᱟᱭᱚᱜᱼᱟ ᱛᱟᱠᱤ ᱮ ᱩᱨ ᱫᱚ ᱟᱭᱳ ᱵᱟᱵᱟ ᱦᱚᱸ ᱢᱤᱫ ᱠᱟᱹᱴᱤᱡᱽ ᱵᱟᱝᱠᱚ ᱢᱮᱱᱟ ᱴᱟ ᱠᱤᱴ ᱪᱮᱫᱟᱜ ᱱᱤᱝᱠᱟᱹ ᱵᱟᱹᱲᱤᱡᱽ ᱠᱟᱹᱢᱤᱭᱮᱫᱟᱧ ᱤᱱᱠᱟᱹ ᱵᱟᱝ ᱩᱨ ᱫᱚ ᱩᱨ ᱫᱚᱠᱚ ᱢᱮᱱᱟ ᱠᱤ ᱟᱭᱟᱜ ᱠᱟᱴᱟ ᱨᱮ ᱛᱤᱸᱜᱩ ᱭᱮᱱᱟᱭ ᱚᱱᱟ ᱪᱟᱞ ᱚᱱᱟ ᱠᱷᱟᱹᱛᱤᱨ ᱛᱮ ᱱᱩᱭ ᱫᱚ ᱟᱫᱚ
ᱦᱩᱸ ᱦᱩᱸ ᱦᱩᱸ ᱛᱚᱠᱷᱚᱱ ᱢᱟᱱᱮ ᱚᱲᱟᱜ ᱦᱚᱲ ᱠᱤᱢᱵᱟ ᱟᱹᱛᱩᱨ ᱨᱮᱱ ᱦᱚᱲ ᱢᱟᱱᱮ ᱪᱮᱫ ᱦᱚᱸ ᱵᱟ ᱵᱟᱠᱚ ᱞᱟᱹᱭ ᱫᱟᱲᱮᱭᱟᱜᱼᱟ ᱡᱮ ᱟᱢ ᱱᱤᱡᱮᱨ ᱠᱟᱴᱟ ᱛᱮᱢ ᱛᱮᱜᱚᱭᱱᱟ ᱟᱫᱚ ᱟᱢ ᱡᱟᱦᱟᱸᱟᱢ ᱪᱤᱠᱟᱹ ᱫᱟᱲᱮᱭᱟᱜᱼᱟ ᱪᱤᱠᱟᱹᱭ ᱢᱮ ᱥᱮ ᱪᱮᱫ ᱛᱚᱠᱷᱚᱱ ᱫᱚ ᱚᱠᱚᱭ ᱦᱚᱸ ᱟᱫᱚ ᱵᱟᱠᱚ ᱪᱮᱫ ᱦᱚᱸ ᱵᱟᱠᱚ ᱠᱚ ᱢᱮᱱ ᱫᱟᱲᱮᱭᱟᱢᱟ ᱥᱮ ᱵᱟᱠᱚ ᱢᱮᱛᱟᱢᱟ ᱟᱨ ᱦᱮᱸ ᱢᱟᱱᱮ ᱪᱮᱫ ᱤᱧ ᱞᱟᱹᱭᱟ ᱢᱟᱱᱮ ᱚᱲᱟᱜ ᱦᱚᱲ ᱨᱮᱱᱟᱜ ᱠᱤᱱᱛᱩ ᱢᱟᱱᱮ ᱢᱟᱱᱮ ᱧᱮᱞ ᱦᱩᱭᱩᱜᱼᱟ ᱵᱟ ᱧᱮᱞ ᱫᱚᱦᱚ ᱠᱚ ᱦᱩᱭᱩᱜᱼᱟ ᱡᱮ ᱜᱤᱫᱽᱨᱟᱹ ᱠᱚ ᱪᱤᱠᱟᱹᱭ ᱫᱟ ᱥᱮ ᱦᱩᱰᱤᱝ ᱦᱩᱰᱤᱝ ᱢᱟᱹᱭ ᱵᱟᱹᱵᱩ ᱛᱟᱠᱚ ᱠᱚ ᱪᱤᱠᱟᱹᱭ ᱫᱟ ᱠᱤᱱᱛᱩ ᱱᱮᱛᱟᱨ ᱠᱚᱨᱮᱱ ᱱᱮᱛᱟᱨ ᱠᱚ ᱢᱟᱱᱮ ᱱᱮᱛᱟᱨ ᱠᱚᱨᱮ ᱫᱚ ᱵᱟᱝ ᱞᱟᱦᱟ ᱨᱮᱱ ᱡᱩᱠᱽ ᱢᱟᱱᱮ ᱞᱟᱦᱟ ᱡᱩᱠᱽ ᱠᱚᱨᱮᱱ ᱟᱹᱭᱳ ᱵᱟᱵᱟ ᱛᱟᱠᱚ ᱢᱟᱱᱮ ᱟᱠᱚ ᱜᱮ ᱟᱠᱚ ᱜᱮ ᱢᱟᱱᱮ ᱯᱟᱹᱣᱨᱟᱹ ᱧᱩ ᱠᱟᱛᱮᱫ ᱠᱚ ᱜᱷᱳᱞᱴᱟᱣ ᱜᱷᱩᱞᱴᱤᱜ ᱠᱟᱱᱟ ᱛᱚ ᱜᱤᱫᱽᱨᱟᱹ ᱫᱚ ᱪᱮᱫ ᱪᱮᱫ ᱞᱮᱠᱟ ᱠᱚ ᱧᱮᱞ ᱠᱚᱣᱟ
ᱦᱳᱭ ᱱᱚᱣᱟ ᱫᱚ ᱴᱷᱤᱠ ᱜᱮᱵᱮᱱ ᱢᱮᱱ ᱠᱮᱜᱼᱟ ᱜᱚᱢᱠᱮ ᱦᱩ ᱧᱮᱞ ᱧᱟᱢᱚᱜ ᱠᱟᱱ ᱜᱮᱭᱟ ᱱᱚᱣᱟ ᱫᱚ ᱮᱫ ᱟᱭᱳ ᱵᱟᱵᱟ ᱜᱮ ᱢᱤᱫ ᱠᱟᱹᱴᱤᱡ ᱟᱵᱮᱱ ᱫᱚ ᱜᱤᱫᱟᱹᱨ ᱫᱚ ᱫᱟᱵᱟᱣ ᱠᱟᱛᱮᱫ ᱵᱟᱵᱮᱱ ᱫᱚᱦᱚ ᱠᱚᱣᱟ ᱛᱚ ᱜᱤᱫᱟᱹᱨ ᱫᱚᱠᱚ ᱩᱱᱠᱩ ᱵᱟᱝᱠᱚ ᱢᱮᱱᱟ ᱟᱫᱚ ᱛᱩᱠᱟᱹ ᱵᱷᱳᱨ ᱜᱮ ᱛᱩᱠᱟᱹ ᱵᱮᱥ ᱛᱮᱢ ᱫᱚᱦᱚᱭᱟ ᱛᱚ ᱱᱟᱥᱮᱱᱟᱜ ᱦᱚᱸ ᱠᱚᱥᱴᱚ ᱫᱩᱠ ᱵᱟᱢ ᱵᱩᱡᱟ ᱟᱨ ᱜᱤᱫᱟᱹᱨ ᱠᱚᱦᱚᱸ ᱵᱟᱝᱠᱚ ᱦᱟᱱᱛᱮ ᱱᱟᱛ ᱛᱮᱭᱟ ᱟᱵᱮᱱ ᱜᱤ ᱵᱟᱹᱲᱤᱜᱚ-ᱟ ᱵᱮᱱ ᱛᱚ ᱜᱤᱫᱟᱹᱨ ᱫᱚᱠᱚ ᱥᱮᱱᱚᱜ ᱜᱮᱭᱟ ᱩᱱᱠᱩ ᱫᱚᱠᱚ ᱢᱮᱱᱟ ᱠᱤ ᱟᱭᱳ ᱵᱟᱵᱟ ᱵᱟᱝ ᱢᱮᱱ ᱫᱟᱲᱮᱭᱟᱜ ᱠᱟᱱᱟ ᱵᱟᱝ ᱠᱚ ᱢᱮᱛᱟᱞᱮ ᱠᱟᱱᱟ ᱛᱚ
ᱟᱹᱛᱩ ᱦᱚᱲ ᱥᱮ ᱮᱴᱟᱜ ᱦᱚᱲ ᱫᱚ ᱪᱮᱫ ᱠᱚ ᱢᱮᱱᱟ ᱥᱮ ᱪᱮᱫ ᱟᱨ ᱢᱮᱱ ᱞᱮᱠᱷᱚᱠ ᱪᱮᱫᱟᱜ ᱞᱮ ᱟᱸᱡᱚᱢᱟ
ᱛᱚ ᱟᱫᱚ ᱱᱤᱭᱟᱹ ᱱᱤᱭᱟᱹ ᱵᱟᱠᱚ ᱵᱩᱡᱮᱫ ᱛᱟᱵᱚᱱᱟ ᱟᱵᱚ ᱢᱟᱹᱭ ᱵᱤᱴᱤ
ᱦᱩᱸ ᱦᱩᱸ ᱢᱟᱹᱭ ᱵᱤᱴᱤ ᱢᱟᱹᱭ ᱫᱚ ᱵᱟᱝ ᱵᱟᱹᱵ
ᱢᱟᱹᱭ ᱦᱮᱸ ᱢᱟᱹᱭ ᱵᱤᱴᱤ ᱵᱟᱹᱵᱩ ᱛᱟᱠᱚ ᱥᱟᱱᱟᱢ ᱜᱮ ᱱᱤᱭᱟᱹ ᱵᱟᱠᱚ ᱵᱩᱡ ᱫᱟ ᱮᱜ ᱡᱟᱦᱟᱸ ᱟᱭᱳᱼᱵᱟᱵᱟᱣᱟᱜ ᱤᱱᱟᱹᱜ ᱫᱤᱱ ᱠᱷᱚᱱᱟᱜ ᱠᱤᱱ ᱡᱚᱛᱚᱱ ᱦᱟᱨᱟ ᱠᱮᱜ ᱢᱮᱭᱟ ᱟᱨ ᱤᱱᱟ ᱠᱤᱱ ᱯᱚᱭᱥᱟ ᱠᱷᱟᱨᱪᱟ ᱠᱟᱛᱮᱫ ᱴᱟᱠᱟ ᱯᱚᱭᱥᱟ ᱠᱷᱟ ᱪᱮᱠᱟ ᱠᱟᱛᱮᱜ ᱠᱤᱱ ᱯᱟᱲᱦᱟᱣᱮᱜ ᱢᱮᱭᱟ ᱛᱩᱫ ᱛᱚ ᱚᱱᱟ ᱫᱚ ᱡᱟᱦᱟ ᱵᱚᱱ ᱢᱮᱛᱟᱜ ᱠᱟᱱᱟ ᱫᱟᱜ ᱨᱮ ᱟᱹᱛᱩ ᱥᱮ ᱞᱮᱠᱟ ᱜᱟᱰᱟ ᱫᱟᱜ ᱨᱮ ᱟᱹᱛᱩ ᱠᱟ ᱛᱟᱠᱤᱱ ᱠᱟᱱᱟᱵᱮᱱ ᱛᱚ ᱚᱱᱟ ᱫᱚ ᱵᱟᱝ ᱡᱩᱛᱩᱜ ᱠᱟᱱᱟ ᱥᱮ
ᱦᱮᱸ ᱚᱱᱟᱜᱮ ᱟᱨᱠᱤ ᱢᱟᱱᱮ ᱤᱧᱤᱧ ᱢᱚᱱᱮ ᱜᱮᱭᱟ ᱡᱮ ᱩᱲᱟᱜ ᱱᱚᱣᱟ ᱫᱚ ᱩᱲᱟᱜ ᱦᱚᱲ ᱩᱲᱟᱜ ᱦᱩᱲᱟᱜ ᱜᱮ ᱜᱟᱹᱞᱛᱤ ᱥᱮ ᱫᱳᱥ ᱢᱮᱱᱟᱜᱼᱟ
ᱦᱳᱭ
ᱠᱟᱨᱚᱱ ᱢᱟᱱᱮ ᱢᱟᱱᱮ ᱪᱮᱫ ᱤᱧ ᱞᱮᱭᱟ ᱢᱟᱱᱮ ᱯᱳᱭᱞᱳ ᱢᱟᱱᱮ ᱜᱤᱫᱟᱹᱨ ᱨᱮᱱ ᱯᱳᱭᱞᱳ ᱢᱟᱪᱮᱫ ᱫᱚ ᱚᱲᱟᱜ ᱦᱚᱲ ᱜᱮ ᱚᱲᱟᱜ ᱦᱚᱲ ᱜᱮ ᱠᱚ ᱞᱮᱭ ᱴᱷᱟᱣᱠᱟᱹ ᱟᱭᱟ ᱡᱮ ᱱᱚᱣᱟ ᱫᱚ ᱠᱟᱹᱢᱤ ᱢᱮ ᱱᱚᱣᱟ ᱟᱞᱚᱢ ᱠᱟᱹᱢᱤᱭᱟ ᱦᱟᱱᱟ ᱠᱟᱹᱢᱤ ᱢᱮ ᱱᱚᱣᱟ ᱟᱞᱚᱢ ᱠᱟᱹᱢᱤᱭᱟ ᱚᱝᱠᱟ ᱢᱟᱱᱮ ᱟᱠ ᱟᱠᱟᱴᱟᱜ ᱢᱟᱱᱮ ᱪᱮᱜ ᱤᱧ ᱞᱮᱭᱟ ᱥᱚᱴᱷᱤᱠ ᱢᱟᱱᱮ ᱥᱟᱹᱦᱤ ᱟᱨ ᱟᱠᱟ ᱴᱟᱜ ᱜᱟᱹᱞᱟᱹᱛ ᱢᱟᱱᱮ ᱵᱷᱩᱞ ᱚᱱᱟ ᱫᱚ ᱩᱲᱟᱜ ᱦᱚᱲ ᱴᱷᱮᱱ ᱠᱷᱚᱱ ᱜᱮᱠᱚ ᱥᱮᱬᱟᱭᱟ ᱠᱤᱱᱫᱩ ᱩᱲᱟᱜ ᱦᱚᱲ ᱜᱮ ᱦᱮᱸ ᱩᱲᱟᱜ ᱦᱚᱲ ᱜᱮ ᱡᱚᱫᱤ ᱢᱟᱱᱮ ᱫᱟᱨᱮ ᱨᱮᱱᱟᱜ ᱨᱮᱦᱮᱫᱽ ᱞᱤᱠᱟ ᱡᱩᱫᱤ ᱢᱟᱱᱮ ᱵᱟᱝ ᱢᱟᱱᱮ ᱠᱮᱴᱮᱜ ᱜᱮᱭᱟ ᱛᱚ ᱚᱱᱟ ᱫᱟᱨᱮ ᱫᱚ ᱧᱩᱨᱩᱜ ᱜᱮᱭᱟ
ᱦᱳᱭ ᱚᱱᱟ ᱫᱟᱨᱮ ᱫᱚ ᱧᱩᱨᱩᱜ ᱜᱮᱭᱟ ᱡᱟᱦᱟᱸ ᱡᱟᱦᱟᱸ ᱠᱮᱴᱮᱡ ᱜᱤ ᱵᱟᱝ ᱛᱟᱦᱮᱱᱟ ᱰᱟᱹᱨ ᱜᱤ ᱧᱮᱞ ᱫᱟᱨᱮ ᱜᱮᱵᱮᱱ ᱧᱮᱞ ᱠᱟᱜ ᱜᱮ ᱮ ᱡᱟᱦᱟᱸ ᱜᱚᱡ ᱱᱟ ᱛᱚ ᱛᱟᱦᱟᱸ ᱫᱚ ᱚᱱᱟ ᱫᱟᱨᱮ ᱫᱚ ᱧᱩᱨᱩᱜ ᱜᱮᱭᱟ ᱥᱮᱭ ᱞᱮᱠᱟ ᱜᱮ ᱟᱵᱚ ᱟᱭᱳᱼᱵᱟᱵᱟ ᱵᱟᱵᱚᱱ ᱠᱮᱴᱮ ᱛᱟᱦᱮᱱᱟ ᱛᱚ ᱜᱤᱫᱟᱹᱨ ᱫᱚᱠᱚ
ᱪᱮᱜ ᱞᱮᱠᱟ ᱛᱮᱠᱚ ᱢᱟᱱᱮ ᱵᱩᱡᱽ ᱵᱩᱡ ᱟᱵᱚ ᱥᱮ ᱠᱮᱴᱮᱡ ᱵᱩᱡᱟ ᱥᱮᱠᱚ ᱵᱩᱡᱽ ᱴᱷᱤᱠ ᱟᱹᱭᱠᱟᱹᱣ ᱟᱠᱚᱛᱚ ᱩᱱᱟ ᱚ ᱨᱮᱜᱤ ᱢᱮᱱᱟ ᱡᱮ ᱩᱲᱟᱜ ᱦᱚᱲ ᱜᱮ ᱢᱟᱱᱮ ᱯᱳᱭᱞᱳ ᱠᱮᱴᱮᱜ ᱨᱮᱱᱟᱜ
ᱦᱮᱸ ᱫᱚᱨᱠᱟᱨ ᱦᱮᱸ ᱚᱱᱟ ᱜᱮ ᱱᱟᱦᱟᱜ ᱨᱤᱧ ᱧᱮᱞᱮᱫ ᱠᱚᱣᱟᱞᱤᱧ ᱡᱟᱹᱥᱛᱤ ᱱᱚᱛᱮ ᱢᱚᱸᱬᱮ ᱯᱮ ᱜᱮᱞ ᱢᱚᱬᱮᱮᱜᱞ ᱦᱟᱹᱵᱤᱡ ᱛᱮ ᱧᱮᱞᱮᱫ ᱠᱚᱣᱟ ᱞᱤᱧ ᱡᱟᱫᱟ ᱩᱛᱟᱹᱨ ᱫᱩᱞᱟᱹᱲ ᱨᱮᱠᱚ ᱥᱮᱱᱚᱜ ᱠᱟᱱᱟ ᱟᱸ ᱚᱱᱛᱮ ᱟᱠᱚᱣᱟᱜ ᱚᱱᱟ ᱢᱮᱴᱨᱤᱠ ᱪᱮᱜ ᱠᱚ ᱮᱢ ᱟᱻ ᱦᱟᱱᱛᱮ ᱠᱚ ᱫᱩᱞᱟᱹᱲ ᱢᱮᱴᱨᱤᱠ ᱠᱚ ᱚᱞ ᱮᱜᱟ ᱱᱚᱣᱟ ᱫᱚ ᱟᱹᱞᱤᱧ ᱦᱚᱸ ᱵᱟᱞᱤ ᱟᱹᱰᱤᱧ ᱠᱩᱥᱤᱭᱟᱜ ᱠᱟᱱ ᱜᱮᱭᱟ ᱞᱮᱠᱤᱱ ᱞᱤᱧ ᱧᱮᱞᱮᱜ ᱠᱚᱣᱟ ᱛᱚ ᱟᱹᱞᱤᱧ ᱫᱩᱞᱤᱧ ᱢᱮᱛᱟ ᱠᱚ ᱠᱟ ᱠᱟᱱ ᱜᱮᱭᱟ ᱦᱮᱸ ᱛᱚ ᱟᱞᱤᱧ ᱫᱚ ᱱᱤᱭᱟᱹ ᱜᱮ ᱩᱱᱠᱩ ᱴᱷᱮᱱ ᱠᱷᱚᱱᱟᱜ ᱞᱤᱧ ᱟᱸᱡᱚᱢ ᱟᱠᱟᱫᱟ ᱠᱤ ᱟᱞᱤᱧ ᱚᱲᱟᱜ ᱟᱭᱳ ᱵᱟᱵᱟ ᱵᱟᱝᱠᱚ ᱢᱤᱛᱟᱹᱧ ᱠᱟᱱᱟ ᱟᱵᱮᱱ ᱟᱢᱮᱢ ᱢᱤᱛᱧ ᱠᱟᱱᱟ ᱛᱚ ᱦᱮᱸ ᱟᱵᱮ ᱟᱢᱟᱜ ᱠᱟᱛᱷᱟ ᱫᱚ ᱪᱮᱫᱟᱜ ᱤᱧ ᱟᱸᱡᱚᱢᱟ ᱤᱱᱠᱟᱹ ᱜᱮ ᱛᱚ ᱟᱞᱤᱧ ᱫᱚ ᱨᱤᱭᱮᱞ ᱨᱮᱦᱚᱸ ᱞᱤᱧ ᱨᱤᱞᱟᱭᱤᱡ ᱵᱟᱲᱟᱶ ᱠᱟᱜ ᱜᱮᱭᱟ ᱢᱮᱱ ᱵᱟᱲᱟᱣ ᱠᱟᱜ ᱠᱚᱜᱮ ᱭᱟᱞᱤᱧ ᱛᱳ ᱯᱟᱹᱨ ᱟᱞᱤᱧ ᱤᱱᱠᱟᱹ ᱠᱚ ᱢᱮᱱ ᱠᱟᱜ ᱞᱤᱧᱟ ᱛᱚ ᱟᱵᱮᱱ ᱱᱚᱣᱟ ᱨᱮ ᱪᱮᱜ ᱵᱮᱱ ᱢᱮᱱᱟ
ᱦᱮᱸ ᱢᱟᱱᱮ ᱱᱚᱣᱟ ᱫᱚ ᱥᱟᱱᱟᱢ ᱟᱹᱛᱩ ᱨᱮᱱᱟᱜ ᱜᱮ ᱥᱮ ᱥᱟᱱᱟᱢ ᱥᱟᱱᱟᱢ ᱫᱤᱥᱚᱢ ᱱᱟᱜ ᱜᱮ ᱢᱟᱱᱮ ᱦᱚᱲ ᱦᱚᱯᱚᱱ ᱠᱚᱣᱟᱜ ᱫᱚ ᱱᱩᱝᱠᱟ ᱜᱮ ᱚᱵᱚᱥᱛᱟ ᱛᱟᱠᱚ ᱠᱤᱱᱛᱩ ᱟᱫᱚ ᱥᱚᱨᱠᱟᱨ ᱩᱱᱟᱹᱜ ᱢᱟᱱᱮ ᱥᱟᱦᱟᱡᱡᱚ ᱮᱢᱟᱵᱚᱱ ᱠᱟᱱᱟᱭ ᱩᱱᱟᱹᱜ ᱜᱚᱲᱚ ᱥᱚᱯᱚᱲᱚᱫ ᱮᱢᱟᱵᱚᱱ ᱠᱟᱱᱟᱭ ᱠᱤᱱᱛᱩ ᱟᱵᱚ ᱫᱚ ᱵᱟᱵᱚᱱ ᱦᱟᱛᱟᱣ ᱮᱫᱟ ᱥᱮ ᱤᱴ ᱤᱴᱟᱜ ᱠᱚ ᱦᱟᱸᱜ ᱤᱴᱟᱜ ᱠᱚᱠᱚ ᱦᱟᱛᱟᱣ ᱫᱟ ᱠᱤᱱᱛᱩ ᱚᱱᱟ ᱱᱤᱭᱮ ᱫᱚ ᱵᱟᱞᱟᱝ ᱨᱚᱲᱟ ᱢᱟᱱᱮ ᱟᱵᱚ ᱡᱟᱦᱟᱸ ᱧᱮᱞᱚᱜ ᱠᱟᱱᱟ ᱡᱮ ᱢᱟᱱᱮ ᱟᱞᱮ ᱟᱛᱳ ᱨᱮᱜᱮ ᱦᱚᱯᱚᱱ ᱦᱚᱯᱚᱱ ᱢᱟᱹᱭ ᱵᱟᱹᱵᱩ ᱛᱟᱠᱚ ᱢᱟᱱᱮ ᱤᱥᱠᱩᱞ ᱜᱮ ᱪᱟᱞᱟᱜ ᱵᱟᱠᱚ ᱪᱟᱞᱟᱜ ᱜᱮᱭᱟ ᱚᱱᱟ ᱛᱚ ᱦᱳᱭᱳᱜ ᱠᱟᱱᱟ ᱢᱮᱫᱴᱟᱝ ᱠᱟᱛᱷᱟ ᱠᱤᱱᱛᱩ ᱟᱡ ᱜᱚᱜᱚ ᱛᱟᱠᱚ ᱥᱮ ᱟᱡ ᱵᱟᱵᱟ ᱛᱟᱠᱚ ᱦᱚᱸ ᱵᱟᱠᱚ ᱵᱷᱮᱡᱟ ᱠᱚ ᱜᱮᱭᱟ ᱡᱮ ᱫᱳ ᱢᱟᱹᱭ ᱥᱮ ᱫᱳ ᱵᱟᱹᱵᱩ ᱤᱥᱠᱩᱞ ᱪᱟᱞᱟᱜ ᱯᱮ ᱤᱥᱠᱩᱞ ᱥᱮᱱ ᱞᱮᱠᱷᱟᱱ ᱚᱞᱚᱜ ᱯᱟᱲᱦᱟᱜ ᱯᱮ ᱥᱮᱬᱟᱭᱟ ᱠᱤᱱᱛᱩ ᱵᱟᱝ ᱟᱡ ᱜᱚᱜᱚ ᱥᱮ ᱵᱟᱵᱟ ᱛᱟᱠᱚ ᱦᱚᱸ ᱵᱟᱠᱚ ᱵᱷᱮᱡᱟᱠᱚ ᱜᱮᱭᱟ
ᱚᱱᱠᱟ ᱫᱚ ᱱᱟᱯᱟᱭ ᱫᱚ ᱵᱟᱝ ᱟᱴᱠᱟᱨᱚᱜ ᱠᱟᱱᱟ ᱜᱚᱝᱠᱮ ᱞᱤᱠᱤᱱ ᱵᱟᱝᱠᱚ ᱵᱷᱮᱡᱟᱭᱮᱫ ᱠᱚᱣᱟ ᱛᱚ ᱟᱭᱳ-ᱵᱟᱵᱟ ᱴᱷᱮᱜᱮ ᱱᱚᱣᱟ ᱫᱚ ᱜᱩᱞ ᱛᱤ ᱫᱚ ᱢᱮᱱᱟᱜᱼᱟ ᱡᱟᱦᱟᱸ ᱫᱚᱥ ᱛᱚ ᱵᱚᱱ ᱢᱮᱛᱟᱜᱼᱟ ᱛᱚ ᱚᱱᱟ ᱫᱚ ᱟᱭᱳ ᱵᱟᱵᱟ ᱵᱩᱡᱽ ᱞᱮᱠᱷᱟᱡ ᱥᱮ ᱟᱭᱢᱟ ᱜᱤᱫᱟᱹᱨ ᱟᱜ ᱵᱷᱟᱵᱤᱥᱚ ᱡᱟᱦᱟᱸ ᱢᱮᱛᱟᱜᱼᱟ ᱵᱚᱱ ᱩᱱᱤᱭᱟᱜ ᱥᱩᱠ ᱡᱤᱣᱤ ᱥᱮᱴᱮᱨ ᱞᱟᱹᱜ ᱵᱟᱹᱠᱤᱱ ᱟᱭᱳᱵᱟᱵᱟ ᱵᱟᱹᱠᱤᱱ ᱠᱩᱥᱤᱥᱮᱜᱼᱟ ᱴᱮᱥᱴᱟᱣᱮᱜᱼᱟ ᱛᱚ ᱤᱱᱠᱟᱹ ᱫᱚ ᱢᱤᱫᱠᱟᱴᱤᱡ ᱟᱹᱞᱤᱧ ᱦᱚᱸ ᱵᱟᱹᱲᱤᱡ ᱵᱟᱹᱞᱤᱧ ᱵᱩᱡᱽ
ᱦᱮᱸ ᱤᱧ ᱦᱚᱸ ᱢᱟᱱᱮ ᱢᱮᱱ ᱵᱟᱲᱟ ᱠᱟᱜ ᱠᱩᱣᱤᱧ ᱥᱮ ᱵᱩᱡᱷᱟᱹᱣ ᱨᱮᱱᱟᱜ ᱤᱧ ᱪᱮᱥᱴᱟ ᱠᱟᱜ ᱠᱚᱣᱟ ᱟᱭᱳᱵᱟᱵᱟ ᱛᱟᱠᱚ ᱡᱮ ᱢᱟᱱᱮ ᱪᱮᱜ ᱤᱧ ᱞᱟᱹᱭᱟ ᱥᱩᱫᱷᱩ ᱢᱟᱱᱮ ᱩᱝᱠᱩ ᱫᱚᱠᱚ ᱢᱮᱱᱜᱮᱭᱟ ᱡᱮ ᱤᱥᱠᱩᱞ ᱪᱟᱞᱟᱣ ᱠᱟᱛᱮᱜ ᱚᱠᱚᱭ ᱾ ᱠᱟᱹᱢᱤ ᱧᱟᱢ ᱠᱟᱫᱟᱭ ᱥᱮ ᱪᱟᱹᱠᱨᱤ ᱧᱟᱢ ᱠᱟᱫᱟᱭ
ᱦᱳᱭ ᱱᱚᱣᱟ ᱠᱟᱛᱷᱟ ᱫᱚ ᱱᱚᱣᱟ ᱠᱟᱛᱷᱟ ᱫᱚ ᱯᱚᱭᱮᱱᱴ ᱨᱮᱜᱮ ᱵᱮᱱ ᱨᱚᱲ ᱠᱮᱫᱟ ᱜᱚᱝᱠᱮ ᱮᱠᱫᱚᱢ ᱱᱚᱣᱟ ᱠᱚᱫᱚ ᱨᱟᱭᱤᱴ ᱵᱮᱱ ᱨᱚᱲ ᱠᱮᱫᱟ ᱟᱹᱞᱤᱧ ᱱᱚᱣᱟ ᱠᱟᱛᱷᱟ ᱨᱮ ᱢᱤᱫᱴᱤᱡ
ᱡᱮ ᱤᱥᱠᱩᱞ ᱪᱟᱞᱟᱣ ᱠᱟᱛᱮᱜ ᱚᱠᱚᱭ ᱠᱟᱹᱢᱤ ᱧᱟᱢ ᱠᱟᱫᱟᱭ ᱥᱮ ᱚᱠᱚᱭ ᱢᱟᱱᱮ ᱢᱟᱱᱮ ᱠᱟᱹᱢᱤᱭᱮᱫᱟᱭ ᱵᱷᱟᱜᱮ ᱡᱟᱭᱜᱟ ᱨᱮ ᱟᱫᱚ ᱚᱱᱟᱜᱮ ᱢᱮᱱᱮᱡᱮ ᱤᱥᱠᱩᱞ ᱪᱟᱞᱟᱜ ᱢᱟᱱᱮᱛᱚ ᱠᱟᱹᱢᱤ ᱧᱟᱢ ᱫᱚ ᱵᱟᱝ ᱤᱥᱠᱩᱞ ᱪᱟᱞᱟᱜ ᱢᱟᱱᱮ ᱡᱟᱦᱟᱛᱮ ᱟᱭᱟᱜ ᱧᱩᱛᱩᱢᱮ ᱚᱞ ᱫᱟᱲᱮᱜ ᱢᱟᱭ ᱾
ᱦᱳᱭ ᱟᱭᱟᱜ ᱡᱟᱦᱟᱸ ᱵᱩᱫᱽᱫᱷᱤ ᱜᱮᱭᱟᱱᱮ ᱟᱹᱠᱤᱞᱚᱜ ᱢᱟ ᱾
ᱦᱩᱸ ᱥᱮ ᱟᱡ ᱠᱳᱱᱚ ᱢᱟᱱᱮ ᱫᱚᱠᱟᱱ ᱨᱮ ᱥᱮ ᱵᱟᱡᱟᱨ ᱨᱮ ᱥᱮ ᱵᱟᱠᱚ ᱴᱷᱚᱠᱟᱣ ᱫᱟᱲᱮᱭᱟᱢᱟ ᱾ ᱠᱚ ᱯᱷᱨᱚᱰ ᱫᱟᱲᱮᱭᱟᱢᱟ ᱡᱮ ᱵᱮᱥᱤ ᱯᱚᱭᱥᱟ ᱠᱚ ᱦᱟᱛᱟᱣ ᱛᱟᱭᱢᱟ ᱚᱱᱟ ᱵᱮᱝᱠᱮ ᱠᱚᱨᱮ ᱵᱮᱝᱠᱮ ᱠᱚᱨᱮ ᱮᱠᱟᱣᱩᱱᱴ ᱠᱷᱩᱞᱟᱹᱣ ᱨᱮᱱᱟᱜ ᱡᱟᱛᱮ ᱥᱳᱭ ᱫᱟᱲᱮᱭᱟᱜᱟ ᱢᱟ ᱾ ᱚᱱᱟ ᱠᱚ ᱞᱟᱹᱜᱤᱜ ᱢᱟᱱᱮ ᱢᱟᱱᱮ ᱥᱮᱬᱟ ᱫᱚᱨᱠᱟᱨ ᱾ ᱠᱤᱱᱛᱩ ᱵᱟᱝ ᱩᱱᱠᱩ ᱫᱚ ᱵᱟᱵᱟᱠᱚ ᱵᱚᱡᱪᱷᱩᱚᱜ ᱩᱱᱠᱩ ᱦᱚᱸ ᱥᱳᱭ ᱵᱟᱠᱚ ᱫᱟᱨᱮᱜ ᱜᱮᱭᱟ ᱟᱨ ᱜᱤᱫᱽᱨᱟᱹ ᱢᱟ ᱵᱟᱠᱚ ᱫᱟᱲᱮᱜ ᱜᱮᱭᱟ ᱾
ᱦᱳᱭ ᱾ ᱱᱚᱣᱟ ᱠᱟᱛᱷᱟ ᱫᱚ ᱟᱹᱞᱤᱧ ᱦᱚᱸ ᱢᱮᱱ ᱠᱟᱜ ᱠᱚᱜᱮᱭᱟᱞᱤᱧ ᱜᱚᱝᱠᱮ ᱦᱮᱸ ᱛᱚ ᱞᱮᱠᱤᱱ ᱱᱤᱭᱟᱹ ᱠᱟᱛᱷᱟ ᱟᱹᱞᱤᱧ ᱠᱚ ᱢᱮᱱ ᱠᱟᱜ ᱞᱤᱧᱟ ᱾ ᱦᱮᱸ ᱵᱟᱹᱵᱩ ᱛᱟᱠᱚ ᱞᱤᱧ ᱢᱮᱛᱟ ᱠᱚᱣᱟ ᱩᱨ ᱫᱚᱠᱚ ᱢᱮᱛᱟ ᱞᱤᱧᱟᱹ ᱠᱤ ᱮᱫ ᱯᱟᱲᱦᱟᱣ ᱞᱮᱠᱟ ᱠᱟᱛᱮ ᱚᱠᱚᱭᱴᱟᱜ ᱵᱚᱲᱚ ᱞᱳᱠᱮ ᱵᱮᱱᱟᱜ ᱠᱟᱱᱟ ᱟᱨᱮ ᱵᱟᱯ ᱚᱱᱟ ᱢᱤᱫᱴᱮ ᱚᱥᱠᱮ ᱵᱟᱫ ᱢᱟᱭ ᱵᱤᱴᱤ
ᱢᱮᱱ ᱢᱮᱜᱮ ᱚᱝᱠᱟ ᱢᱮᱛᱟ ᱠᱚ ᱢᱮ ᱡᱮ ᱡᱟᱛᱮ ᱟᱢ ᱥᱳᱭ ᱫᱟᱲᱮᱜ ᱢᱟᱢ ᱥᱮ ᱟᱢᱟᱜ ᱧᱩᱛᱩᱢ ᱮᱢ ᱚᱞ ᱫᱟᱲᱮᱜ ᱢᱟ ᱚᱱᱟ ᱚᱱᱟ ᱞᱟᱹᱜᱤᱫ ᱛᱮ ᱯᱟᱲᱦᱟᱣ ᱚᱞᱚᱜ ᱯᱟᱲᱦᱟᱣ
ᱦᱳᱭ ᱟᱨ ᱱᱤᱛᱚᱜ ᱟᱨ ᱯᱷᱮᱨ ᱟᱹᱞᱤᱧ ᱱᱤᱭᱟᱹ ᱱᱤᱛᱚᱜ ᱦᱟᱹᱵᱤᱡ ᱯᱟᱲᱦᱟᱜ ᱠᱟᱱ ᱜᱮᱭᱟᱞᱤᱧ ᱾ ᱛᱚ ᱟᱹᱞᱤᱧ ᱦᱚᱸᱠᱚ ᱢᱮᱱ ᱵᱟᱲᱟ ᱟᱠᱟᱫ ᱞᱤᱧᱟᱹ ᱠᱤ ᱯᱟᱲᱦᱟᱜ ᱠᱟᱛᱮ ᱟᱢ ᱪᱮᱫ ᱮᱢ ᱪᱤᱠᱟᱹᱭᱟ?
ᱦᱩᱸ ᱾
ᱟᱨ ᱞᱟᱥᱴ ᱨᱮ ᱪᱮᱫ ᱠᱚ ᱢᱮᱛᱟᱜᱼᱟ ᱚᱱᱟ ᱡᱟᱦᱟᱸ ᱟᱵᱚᱣᱟᱜ ᱫᱚ ᱢᱮᱱᱟᱜ ᱛᱟᱵᱚᱱᱟ ᱦᱩᱲᱩ ᱨᱚᱦᱚᱭ ᱚᱱᱟ ᱜᱮ ᱞᱟᱥᱴ ᱾ ᱞᱟᱥᱴ ᱨᱮᱫᱚᱢ ᱱᱟᱦᱮᱞᱮᱢ ᱢᱮᱛᱟᱹᱧ ᱠᱟᱱᱟ ᱠᱚ ᱯᱟᱲᱦᱟ ᱞᱮᱤᱠᱷᱟ ᱠᱟᱛᱮ ᱞᱟᱥᱴ ᱨᱮᱱ ᱠᱟᱲᱵᱟ ᱜᱮᱢ ᱥᱟᱜᱟ ᱾ ᱢᱮᱛᱟ ᱠᱚ ᱠᱟᱹᱱᱟᱹᱧ ᱠᱟᱲᱵᱟ ᱠᱟᱲᱵᱟᱧ ᱥᱟᱜ ᱜᱮᱭᱟ ᱾ ᱞᱮᱠᱤᱱ ᱤᱧ ᱟᱯᱱᱮ ᱤᱧᱟᱹᱜ ᱛᱷᱚᱲᱟ ᱤᱧ ᱜᱮᱭᱟᱱᱤᱧ ᱟᱛᱷᱟᱣ ᱞᱮᱜᱮᱭᱟ ᱾ ᱟᱨ ᱤᱧ ᱡᱮᱭᱥᱮ ᱠᱤ ᱡᱟᱦᱟᱸ ᱨᱮᱜᱮ ᱪᱟᱞᱟᱜ ᱤᱧ ᱡᱟᱦᱟᱸ ᱨᱮᱜᱮ ᱪᱟᱞᱟᱜ ᱤᱧ ᱛᱚ ᱦᱚᱲ ᱦᱚᱸ ᱵᱟᱭ ᱢᱮᱱ ᱫᱟᱲᱮᱭᱟᱹᱧᱟ ᱠᱤ ᱵᱟᱢ ᱯᱟᱲᱦᱟᱣ ᱟᱠᱟᱱᱟ ᱾
ᱦᱩᱸ ᱤᱧᱤᱧ ᱢᱮᱱᱫᱟ ᱢᱮᱫᱴᱟᱝ ᱠᱟᱛᱷᱟ ᱡᱮ ᱟᱢ ᱟᱢ ᱫᱚ ᱱᱚ ᱢᱟᱱᱮ ᱥᱟᱵ ᱠᱟᱜ ᱢᱮ ᱪᱟᱥᱟᱢ ᱥᱟᱵ ᱠᱟᱜ ᱢᱮ ᱯᱟᱲᱦᱟᱣ ᱠᱟᱛᱮ ᱾ ᱮᱢ ᱪᱟᱥᱟ ᱠᱟᱨᱵᱟᱢ ᱥᱟᱵᱟ ᱥᱮ ᱱᱟᱦᱮᱞᱮᱢ ᱜᱚᱫ ᱫᱟ ᱥᱮ ᱱᱟᱦᱮᱞᱮᱢ ᱥᱤᱭᱟ ᱾ ᱛᱚ ᱚᱱᱟ ᱚᱱᱟ ᱞᱟᱹᱜᱤᱫ ᱦᱚᱸ ᱯᱟᱲᱦᱟᱣ ᱫᱚᱨᱠᱟᱨ ᱠᱟᱨᱚᱱ ᱪᱮᱫ ᱥᱟᱨ ᱠᱳ ᱪᱮᱫ ᱠᱤᱴᱱᱟᱥᱚᱠ ᱠᱳᱪᱥ ᱥᱮ ᱪᱮᱫ ᱨᱟᱱ ᱠᱚᱢ ᱟᱢᱮᱢ ᱮᱢᱟ ᱾ ᱚᱱᱟ ᱞᱟᱹᱜᱤᱫ ᱦᱚᱸ ᱯᱟᱲᱦᱟᱣ ᱫᱚᱨᱠᱟᱨ ᱥᱮ ᱪᱮᱫ ᱦᱮᱸ ᱡᱮᱦᱮ ᱛᱩ ᱡᱮ ᱟᱢ ᱥᱟᱵ ᱠᱟᱜ ᱢᱮ ᱯᱟᱲᱦᱟᱣ ᱵᱟᱢ ᱵᱟᱲᱟᱭᱟ ᱡᱮᱦᱮᱛᱩ ᱟᱢ ᱪᱮᱫ ᱨᱟᱱᱮᱢ ᱮᱢᱟ ᱠᱤ ᱪᱤᱠᱟᱹᱠᱚ ᱠᱟᱛᱮᱢ ᱮᱢᱟ ᱚᱱᱟ ᱪᱤᱠᱟᱹ ᱠᱟᱛᱮᱢ ᱵᱩᱡᱽ ᱧᱟᱢᱟ ᱞᱟᱹᱭ ᱢᱮ ᱾
ᱦᱳᱭ ᱾ ᱯᱟᱲᱦᱟᱜ ᱜᱮ ᱵᱟᱢ ᱯᱟᱲᱦᱟᱜᱼᱟ ᱛᱚ ᱪᱤᱠᱟᱹᱛᱮᱢ ᱵᱩᱡ ᱫᱟᱲᱮᱭᱟᱜᱼᱟ ᱦᱟᱱᱮ
ᱢᱟᱱᱮ ᱡᱷᱚᱛᱚ ᱞᱟᱹᱜᱤᱫ ᱜᱮ ᱯᱟᱲᱦᱟᱣ ᱫᱚ ᱫᱚᱨᱠᱟᱨ ᱠᱟᱱ ᱜᱮᱭᱟ ᱾
ᱟᱨ ᱱᱟᱦᱟᱜ ᱵᱤᱴᱤ ᱛᱟᱠᱚ ᱦᱚᱸ ᱢᱟᱹᱭ ᱵᱤᱴᱤ ᱛᱟᱠᱚ ᱦᱚᱸᱧ ᱢᱮᱛᱟ ᱠᱚᱣ